ᱨᱚᱲ ᱧᱟᱢᱚᱜ ᱠᱟᱱᱟ ᱛᱚ
ᱦᱮᱸ ᱟᱸᱡᱚᱢᱚᱜ ᱠᱟᱱᱟ᱾
ᱮᱠᱟᱞ ᱮᱠᱟᱞ ᱛᱟᱦᱚᱞᱮ ᱚᱲᱟᱜ ᱠᱚᱨᱮ ᱮᱠᱷᱚᱱ ᱫᱚ ᱱᱟᱯᱟᱭ ᱜᱮ ᱢᱮᱱᱟᱜ ᱯᱮᱭᱟᱚ ᱡᱚᱛᱚ ᱦᱚᱲ ᱜᱮ?
ᱱᱤᱛᱚᱜ ᱜᱟᱹᱲᱤᱡ ᱫᱚ ᱱᱟᱯᱟᱭ ᱵᱟᱲᱟ ᱜᱮ ᱪᱟᱸᱫᱚ ᱵᱚᱸᱜᱟ ᱫᱟᱭᱟᱢᱟᱭᱟ ᱛᱮ ᱱᱤᱛᱚᱜ ᱫᱚ ᱵᱮᱥ ᱜᱮ ᱢᱮᱱᱟᱜ ᱜᱮᱭᱟ᱾ ᱟᱫᱚ ᱟᱯᱮ ᱠᱚ ᱚᱠᱟ ᱞᱮᱠᱟ?
ᱦᱮᱸ ᱟᱞᱮᱦᱚᱸ ᱱᱤᱛᱚᱜ ᱫᱚ ᱦᱟᱸᱜ ᱡᱚᱛᱚ ᱦᱚᱲᱜᱮ ᱱᱟᱯᱟᱭ ᱜᱮ ᱢᱮᱱᱟᱜ ᱞᱮᱭᱟ ᱦᱟᱸᱜ ᱟᱞᱮ ᱦᱚᱸ᱾ ᱟᱪᱪᱷᱟ ᱜᱚᱝᱠᱮ ᱱᱚᱜᱼᱚᱭ
ᱟᱪᱪᱷᱟ
ᱦᱮ ᱦᱟᱸᱜ ᱵᱟᱯᱞᱟ ᱦᱚᱭᱛᱳ ᱢᱟᱱᱮ ᱟᱨ ᱡᱚᱠᱷᱚᱱ ᱵᱟᱹᱨᱭᱟᱹᱛ ᱠᱚᱠᱚ ᱪᱟᱞᱟᱜᱼᱟ ᱢᱟᱱᱮ ᱵᱟᱨᱫᱤᱱ ᱠᱚ ᱛᱟᱦᱮᱱᱟ ᱥᱮ ᱮᱱᱦᱤᱞᱳᱜ ᱠᱚ ᱨᱩᱣᱟᱹᱲᱟ ᱢᱟᱱᱮ ᱪᱮᱫ ᱞᱮᱠᱟ ᱠᱟᱱᱟ ᱵᱟᱹᱨᱭᱟᱹᱛ ᱪᱟᱞᱟᱣ ᱨᱮᱭᱟᱜ ᱨᱮᱱᱟᱜ ᱵᱟᱯᱞᱟ ᱨᱮᱭᱟᱜ ᱠᱟᱹᱴᱤᱡ ᱞᱟᱹᱭ ᱛᱟᱞᱟᱝ ᱢᱮ ᱟᱯᱮ ‌ᱥᱮᱜ?
ᱟᱞᱮ ᱱᱚᱛ ᱫᱚ ᱡᱟᱦᱟᱸ ᱞᱮᱠᱟ ᱠᱚ ᱢᱮᱛᱟᱜ ᱠᱟᱱᱟ ᱟᱞᱮ ᱫᱚ ᱦᱩᱭᱩᱜ ᱠᱟᱱᱟ ᱯᱳᱭᱞᱳ ᱫᱚ ᱟᱞᱮ ᱠᱚᱲᱟ ᱯᱟᱦᱟᱴᱟ ᱠᱷᱚᱱᱟᱜ ᱞᱮ ᱪᱟᱞᱟᱜᱼᱟ ᱧᱤᱫᱟᱹ ᱞᱮ ᱪᱟᱞᱟᱜᱼᱟ ᱧᱤᱫᱟᱹ ᱵᱮᱲᱟ ᱧᱤᱫᱟᱹ ᱵᱮᱲᱟ ᱠᱚ ᱪᱟᱞᱟᱜ ᱠᱟᱛᱮ ᱚᱸᱰᱮ ᱠᱩᱲᱤ ᱜᱤᱫᱽᱨᱟᱹ ᱠᱚ ᱯᱟᱦᱴᱟ ᱠᱷᱚᱱᱟᱜ ᱞᱮᱠᱚ ᱫᱟᱨᱟᱢ ᱠᱮᱫ ᱞᱮᱭᱟ ᱫᱟᱨᱟᱢ ᱯᱚᱨᱮ ᱫᱟᱨᱟᱢ ᱯᱚᱨᱮ ᱟᱞᱮ ᱦᱟᱸᱜ ᱤᱡᱟᱹ ᱨᱮᱠᱚ ᱤᱫᱤᱭᱤᱫᱮᱤᱭᱟ ᱵᱷᱳᱨ ᱧᱚᱜ ᱥᱮᱛᱟᱜ ᱧᱚᱜ ᱥᱮ ᱵᱷᱳᱨ ᱧᱚᱜ ᱜᱮ ᱛᱩᱯ ᱥᱟᱯᱷᱟ ᱦᱩᱭᱩᱜᱼᱟ ᱠᱚᱲᱟ ᱜᱤᱫᱽᱨᱟᱹ ᱠᱚ ᱛᱩᱯᱩᱭᱟ ᱥᱮ ᱡᱟᱶᱟᱭ ᱦᱮᱸᱥᱮ ᱛᱩᱯᱩ ᱥᱟᱯᱷᱟ ᱠᱟᱛᱮ ᱱᱩᱠᱩ ᱠᱩᱲᱤ ᱜᱤᱫᱽᱨᱟᱹ ᱥᱟᱶᱛᱮ ᱟᱫᱚ ᱵᱟᱯᱞᱟ ᱫᱚ ᱦᱩᱭᱩᱜᱼᱟ ᱢᱟᱱᱮ ᱵᱷᱳᱨ ᱧᱚᱜ ᱨᱮᱜᱮ ᱦᱩᱭᱩᱜᱼᱟ ᱚᱱᱟ ᱫᱚ ᱢᱟᱱᱮ ᱵᱮᱲᱟ ᱟᱹᱣᱨᱤ ᱨᱟᱠᱟᱵ ᱨᱮ ᱦᱮᱸ ᱡᱟᱦᱟᱸᱞᱮᱠᱟ ᱟᱵᱚᱣᱟᱜ ᱥᱟᱶᱛᱟ ᱟᱹᱨᱤ ᱞᱮᱠᱟᱛᱮ ᱡᱩᱫᱤᱭᱳ ᱵᱮᱲᱟ ᱨᱟᱠᱟᱵ ᱠᱷᱟᱱᱮ ᱡᱟᱦᱟᱸ ᱜᱮ ᱦᱟᱸᱜ ᱠᱚ ᱜᱟᱢᱪᱟ ᱠᱚᱠᱚ ᱰᱷᱟᱞᱟ ᱟᱨᱠᱤ ᱡᱟᱛᱮ ᱵᱮᱲᱟ ᱛᱟᱨᱟᱥᱟ ᱵᱟᱝᱠᱚ ᱤᱭᱟᱹᱭᱟᱚ ᱟᱨᱠᱤ ᱚᱱᱟ ᱯᱚᱨᱮ ᱩᱱ ᱦᱤᱞᱚᱜ ᱫᱚ ᱡᱟᱶᱟᱭ ᱠᱚᱲᱟ ᱛᱟᱠᱤᱱ ᱥᱮ ᱵᱟᱹᱦᱩ ᱟᱨ ᱚᱱᱟ ᱥᱟᱶᱛᱮ ᱡᱟᱦᱟᱸᱭ ᱵᱷᱷᱟᱴᱠᱩ ᱪᱟᱞᱟᱜ-ᱟᱭ ᱥᱮ ᱦᱮᱸᱥᱮ ᱡᱟᱶᱟᱭ ᱥᱟᱶᱛᱮ ᱡᱟᱦᱟᱸᱭ ᱠᱚ ᱪᱟᱞᱟᱜᱼᱟ ᱟᱯᱮ‌ ᱚᱱᱛᱮ ᱪᱤᱞᱤ ᱯᱮ‌ᱞᱟᱹᱭ ᱟᱠᱚᱣᱟ ᱡᱟᱭᱦᱳᱠ ᱜᱮ ᱟᱫᱚ ᱩᱱᱤ ᱪᱟᱞᱟᱣ ᱛᱟᱨᱟᱜ ᱟᱠᱚ ᱟᱫᱚ ᱪᱟᱞᱟᱣ ᱠᱟᱛᱮ ᱩᱱᱠᱩ ᱫᱚ ᱢᱤᱫᱴᱟᱝ ᱢᱤᱫᱴᱮᱱ ᱠᱚ ᱫᱚᱦᱚ ᱦᱟᱛᱟᱲ ᱠᱚᱣᱟ ᱦᱮᱸᱥᱮ ᱩᱱ ᱦᱤᱞᱚᱜ ᱫᱚᱠᱚ ᱛᱟᱦᱮᱱᱟ ᱚᱸᱰᱮ ᱜᱮ ᱩᱱᱠᱩ ᱫᱚ ᱚᱲᱟᱜ ᱨᱮᱜᱮ ᱠᱚ ᱡᱚᱢ ᱧᱩ ᱟᱨ ᱡᱟᱦᱟᱸᱭ ᱠᱚᱲᱟ ᱠᱚᱠᱚ ᱪᱟᱞᱟᱜᱼᱟ ᱤᱭᱟᱹ ᱵᱟᱨᱮᱛ ᱠᱚᱲᱟ ᱠᱚ ᱩᱱᱠᱩ ᱠᱚᱫᱚ ᱚᱸᱰᱮ ᱟᱢᱟᱛᱠᱚᱢ ᱢᱩᱛᱨᱚᱢ ᱠᱚᱫᱚ ᱠᱚ ᱰᱮᱨᱟ ᱟᱠᱚᱣᱟ ᱢᱟᱜ ᱠᱷᱩᱱᱴᱟᱹᱣ ᱫᱚ ᱪᱮᱫ ᱞᱮᱠᱟ ᱚᱸᱰᱮ ᱡᱟᱦᱟᱸ ᱱᱚᱰᱮ ᱡᱟᱦᱟᱸᱭ ᱡᱟᱶᱟᱭ ᱯᱟᱦᱴᱟ ᱠᱷᱚᱱᱟᱜ ᱡᱟᱦᱟᱸ ᱛᱤᱱᱟᱹᱜ ᱥᱟᱢᱟᱱ ᱠᱚᱠᱚ ᱤᱫᱤ ᱠᱮᱫᱟ ᱡᱚᱢ ᱧᱩ ᱦᱮᱸᱥᱮ ᱪᱟᱣᱞᱮ ᱠᱚ ᱚᱸᱰᱮ ᱠᱚ ᱰᱮᱨᱟ ᱟᱠᱚ ᱟᱨ ᱚᱱᱟ ᱟᱛᱩ ᱨᱮᱱ ᱦᱚᱲ ᱠᱚ ᱩᱫᱩᱜ ᱟᱠᱚ ᱠᱚ ᱡᱮ ᱱᱚᱰᱮ ᱫᱚ ᱱᱚᱣᱟ ᱠᱟᱱᱟ ᱟᱨ ᱱᱚᱰᱮ ᱡᱚ ᱤᱭᱟᱹ ᱟᱠᱚᱣᱟᱜ ᱡᱟᱦᱟᱸ ᱤᱥᱤᱱ ᱨᱮᱱᱟᱜ ᱡᱤᱱᱤᱥ ᱯᱚᱛᱨᱚ ᱠᱚ ᱮᱢᱟ ᱠᱚ ᱚᱸᱰᱮ ᱫᱚ ᱟᱫᱚ ᱡᱟᱦᱟᱸᱭ ᱯᱟᱦᱴᱟ ᱨᱮ ᱡᱟᱦᱟᱸ ᱛᱤᱱᱟᱹᱜ ᱠᱟᱱᱟ ᱩᱱᱠᱩ ᱟᱠᱚ ᱛᱮᱠᱚ ᱤᱥᱤᱱ ᱡᱚᱝᱟ ᱦᱮᱸᱥᱮ ᱟᱫᱚ ᱩᱱ ᱦᱤᱞᱳᱜ ᱫᱚ ᱧᱤᱫᱟᱹ ᱵᱮᱲᱟ ᱡᱚᱢ ᱧᱩ ᱠᱟᱛᱮᱜ ᱛᱟᱨᱟᱥᱤᱧ ᱠᱷᱚᱱᱟᱜ ᱫᱚ ᱮᱱᱮᱡ ᱫᱚ ᱟᱨᱟᱢᱵᱷᱚᱜᱼᱟ, ᱟᱨᱟᱢᱵᱷᱚᱜᱼᱟ ᱮᱱᱮᱡ ᱯᱩᱨᱟᱹᱣ ᱠᱮᱜᱼᱟ ᱠᱚ ᱚᱱᱠᱟ ᱟᱨᱦᱚᱸ ᱵᱷᱳᱨ ᱵᱷᱳᱨ ᱛᱮ ᱵᱤᱫᱟᱹᱭ ᱠᱚ ᱦᱟᱛᱟᱣᱟ ᱦᱮᱸᱥᱮ ᱵᱟᱹᱦᱩ ᱟᱛᱮ ᱚᱱᱠᱟ ᱟᱞᱮ ᱫᱚ ᱟᱞᱮ ᱚᱱᱛᱮ ᱫᱚ ᱦᱩᱭᱩᱜᱼᱟ
ᱫᱚ ᱢᱟᱱᱮ ᱛᱤᱨᱮ ᱧᱤᱫᱟᱹ ᱯᱮ ᱦᱮᱟᱜ ᱠᱟᱱᱟ ᱦᱟᱜ ᱥᱟᱵ ᱠᱟᱜ ᱢᱮ ᱥᱟᱛᱴᱟ ᱟᱴᱴᱟ ᱟᱨ ᱵᱤᱫᱟᱹᱭ ᱫᱚ ᱦᱟᱸᱜ ᱛᱤᱱ ᱠᱚᱨᱮ ᱠᱚ ᱵᱤᱫᱟᱹᱭ ᱯᱮᱭᱟ ᱢᱟᱱᱮ
ᱟᱞᱮ ᱵᱤᱫᱟᱹᱭ ᱫᱚ ᱮᱠᱪᱩᱭᱮᱞᱤ ᱟᱞᱮ ᱫᱚ ᱥᱟᱛᱴᱟ ᱟᱴᱴᱟ ᱫᱚ ᱵᱟᱝᱞᱮ ᱵᱟᱝᱞᱮ ᱵᱤᱫᱟᱹᱭᱚᱜᱼᱟ ᱵᱤᱫᱟᱹᱭᱼᱟ ᱞᱮᱠᱟ ᱵᱷᱚᱨ ᱥᱮᱫ
ᱦᱮᱸ ᱦᱮᱡ ᱦᱮᱡ ᱛᱮᱜᱮ ᱟᱞᱮ ᱫᱚ ᱚᱲᱟᱜ ᱥᱮᱫ ᱨᱮ ᱦᱟᱸᱜ ᱵᱟᱡᱟᱣ ᱜᱚᱜ ᱟᱞᱮᱭᱟ ᱚᱱᱠᱟ ᱟᱴᱴᱟ ᱱᱚᱴᱟ ᱫᱚᱥᱴᱟ ᱧᱤᱫᱟᱹ ᱵᱮᱲᱟ, ᱦᱮᱸ ᱧᱤᱫᱟᱹ ᱵᱮᱲᱟ
ᱢᱟᱱᱮ ᱧᱤᱫᱟᱹ ᱜᱮᱯᱮ ᱩᱰᱩᱝᱚᱜ ᱠᱟᱱᱟ ᱠᱚᱲᱟ ᱯᱟᱥᱴᱟ ᱠᱷᱚᱭ ᱟᱨ ᱧᱤᱫᱟᱹ ᱜᱮᱯᱮ ᱨᱩᱣᱟᱹᱲᱚᱜ ᱠᱟᱱᱟ
ᱦᱚᱭ ᱧᱤᱫᱟᱹ ᱨᱩᱣᱟᱹᱲᱟᱞᱮ ᱟᱨ ᱧᱤᱫᱟᱹ ᱨᱩᱣᱟᱹᱲ ᱵᱚᱞᱛᱮ ᱟᱞᱮ ᱚᱲᱟᱜ ᱫᱚ ᱥᱮᱴᱮᱨ ᱥᱮᱴᱮᱨᱚ ᱟᱞᱮ ᱚᱱᱠᱟ ᱤᱭᱟᱹ ᱧᱚᱜ ᱤᱧ ᱥᱮᱛᱟᱜ ᱧᱚᱜ ᱜᱮᱞᱮ ᱥᱮᱴᱮᱨᱚᱜᱼᱟ ᱟᱫᱚ ᱦᱮᱡ ᱵᱟᱲᱟ ᱠᱟᱛᱮ ᱟᱞᱮ ᱱᱚᱸᱰᱮ ᱥᱟᱹᱛ ᱥᱟᱯᱲᱟᱜ ᱟᱞᱮ ᱟᱫᱚ ᱡᱮ ᱠᱩᱲᱤ ᱯᱟᱣᱴᱟ ᱠᱷᱚᱱᱟᱜ ᱠᱚ ᱦᱤᱡᱩᱜᱼᱟ ᱡᱤᱣᱟᱹᱛ ᱠᱚ ᱦᱮᱸᱥᱮ ᱟᱯᱮ ᱫᱚ ᱪᱮᱞᱮ ᱯᱮ ᱞᱮ ᱠᱚᱣᱟ ᱡᱟᱜᱜᱮ ᱯᱟᱦᱴᱟ ᱠᱷᱚᱱᱟᱜ ᱠᱚ ᱦᱤᱡᱩᱜᱼᱟ ᱟᱫᱚ ᱩᱱᱠᱩ ᱞᱟᱹᱜᱤᱫ ᱥᱟᱹᱛ ᱥᱟᱯᱲᱟᱣ ᱦᱩᱭᱩᱜᱼᱟ ᱡᱮ ᱫᱟᱠᱟ ᱠᱚ ᱤᱥᱤᱱ ᱦᱩᱭᱩᱜ-ᱟ ᱦᱮᱸᱥᱮ ᱡᱮᱦᱮᱛᱩ ᱠᱚ ᱦᱟᱹᱡᱩᱜᱼᱟ ᱩᱱᱠᱩ ᱠᱚ ᱦᱮᱡ ᱞᱮᱱᱠᱷᱟᱱ ᱩᱱᱠᱩ ᱟᱨᱚ ᱡᱚᱢ ᱧᱩ ᱦᱚᱪᱚ ᱠᱟᱛᱮ ᱛᱟᱯᱚᱨᱮ ᱮᱱᱮᱡ ᱦᱩᱭᱩᱜᱼᱟ ᱮᱱᱮᱡ ᱦᱩᱭᱩᱜᱼᱟ ᱛᱟᱨᱟᱥᱤᱧ ᱮᱱᱮᱡ ᱮᱱᱮᱡ ᱯᱚᱨᱮ ᱩᱱᱠᱩ ᱦᱚᱸ ᱧᱤᱫᱟᱹ ᱵᱮᱲᱟ ᱩᱱᱠᱩ ᱦᱚᱸ ᱵᱤᱫᱟᱹᱭ ᱦᱩᱭᱩᱜᱼᱟ ᱥᱮᱱ
ᱚ ᱟᱪᱪᱷᱟ ᱟᱞᱮᱫ ᱫᱚ ᱦᱟᱸᱜ ᱱᱚᱜ-ᱚ ᱱᱚᱝᱠᱟ ᱟᱞᱮ ᱫᱚ ᱦᱟᱸᱜ ᱵᱟᱹᱨᱭᱟᱹᱛ ᱠᱚᱲᱟ ᱯᱟᱥᱴᱟ ᱥᱮᱱᱟᱜ ᱤᱧ ᱞᱟᱹᱭ ᱞᱮᱜᱮ ᱱᱚᱜᱼᱚᱭ ᱛᱚ ᱦᱟᱸᱜ ᱟᱞᱮ ᱫᱚ ᱵᱟᱹᱨᱭᱟᱹᱛᱚᱜ ᱞᱮ ᱳᱰᱳᱠᱚᱜᱼᱟ ᱧᱤᱫᱟᱹ ᱜᱮ ᱦᱟᱸᱜ ᱳᱭ ᱥᱟᱛ ᱟᱴᱟ ᱟᱴᱟ ᱡᱟᱦᱟᱸᱭ ᱡᱮᱢᱚᱱᱮ ᱪᱟᱲᱟ ᱚᱠᱚᱭ ᱫᱚ ᱦᱟᱸᱜ ᱥᱟᱛᱴᱟ ᱡᱩᱫᱤ ᱦᱟᱸᱜ ᱵᱤᱞᱚᱢᱚᱜ ᱠᱷᱟᱡ ᱫᱚ ᱱᱚᱴᱟ ᱫᱚᱥᱴᱟ ᱵᱟᱡᱟᱜᱼᱟ ᱦᱟᱸᱰᱮ ᱠᱩᱲᱤ ᱯᱟᱥᱴᱟ ᱞᱮ ᱛᱤᱭᱳᱜᱟ ᱥᱟᱵ ᱠᱟᱜ ᱢᱮ ᱫᱚᱥᱴᱟ ᱮᱜᱟᱨᱚᱴᱟ ᱡᱟᱨ ᱡᱮᱢᱚᱱ ᱢᱟᱱᱮ ᱜᱚᱲᱟ ᱤᱧ ᱞᱟᱹᱭᱫᱟ ᱱᱚᱣᱟ ᱫᱚ ᱡᱩᱫᱤ ᱪᱟᱲ ᱠᱷᱟᱡ ᱫᱚ ᱱᱚᱴᱟ ᱛᱮᱜᱮ ᱥᱩᱨ ᱥᱩᱯᱩᱨ ᱟᱹᱛᱩ ᱛᱟᱦᱮᱱ ᱠᱷᱟᱡ ᱫᱚ ᱱᱚᱴᱟ ᱛᱮᱜᱮ ᱛᱤᱭᱳᱜᱫᱟᱭ ᱧᱤᱫᱟᱹ ᱱᱚᱴᱟ ᱟᱫᱚᱢ ᱠᱚᱫᱚ ᱦᱟᱸᱜ ᱡᱩᱫᱤ ᱥᱟᱺᱜᱤᱧᱚᱜ ᱟᱹᱛᱳ ᱛᱟᱦᱮᱱᱟ ᱠᱩᱲᱤ ᱯᱟᱥᱴᱟ ᱛᱟᱦᱟᱞᱮ ᱦᱟᱸᱜ ᱛᱤᱭᱳᱜ ᱛᱟᱠᱚᱭᱟ ᱦᱟᱸᱜ ᱮᱜᱟᱨᱚ ᱴᱟ ᱵᱟᱨᱚᱴᱟ ᱛᱤᱭᱳᱜ ᱠᱟᱛᱮ ᱦᱟᱸᱜ ᱫᱟᱨᱟᱱ ᱫᱟᱜ ᱠᱚ ᱢᱤᱱᱟᱜᱼᱟ ᱤᱱᱟᱹ ᱛᱟᱭᱚᱢ ᱚᱱᱟ ᱡᱟᱢᱟᱭ ᱯᱟᱭᱨᱟᱜ ᱢᱟᱱᱮ ᱧᱤᱫᱟᱹ ᱧᱤᱫᱟᱹ ᱛᱮᱜᱮ ᱦᱟᱸᱜ ᱚᱱᱟ ᱠᱚᱫᱚ ᱥᱳᱵ ᱞᱮᱠ ᱠᱚᱫᱚ ᱦᱟᱸᱜ ᱯᱟᱨᱚᱢ ᱪᱟᱞᱟᱜ ᱠᱟᱱᱟ ᱟᱨ ᱤᱛᱩᱫ ᱦᱚᱸ ᱧᱤᱫᱟᱹ ᱜᱮ ᱦᱩᱭᱩᱜ ᱠᱟᱱᱟ ᱦᱮᱸ ᱫᱩ ᱵᱟᱡᱮ ᱮᱠ ᱵᱟᱡᱮ ᱛᱤᱱ ᱵᱟᱡᱮ ᱡᱟᱨ ᱡᱮᱢᱚᱱ ᱠᱚ ᱪᱟᱲᱟ ᱛᱚ ᱚᱱᱟ ᱚᱱᱟ ᱠᱚᱨᱮᱜ ᱜᱮ ᱦᱩᱭᱩᱜᱼᱟ ᱛᱚ ᱟᱫᱚᱢ ᱦᱚᱲ ᱟᱨ ᱢᱤᱫᱴᱮᱱ ᱜᱚᱝᱠᱮ ᱥᱟᱛᱟᱜ ᱤᱧ ᱨᱚᱯᱚᱲ ᱠᱟᱱ ᱛᱟᱦᱮᱱᱟ ᱟᱫᱚ ᱩᱱᱠᱩ ᱫᱚᱭ ᱢᱮᱱᱫᱟ ᱟᱞᱮ ᱫᱚ ᱦᱟᱸᱜ ᱱᱤᱛᱩᱜ ᱥᱤᱸᱫᱩᱨ ᱡᱟᱦᱟᱸᱭ ᱦᱟᱸᱜ ᱵᱟᱹᱦᱩ ᱵᱚᱱ ᱥᱤᱸᱫᱩᱨᱟᱭ ᱠᱟᱱᱟ ᱢᱟᱱᱮ ᱩᱱᱠᱩ ᱫᱚ ᱥᱤᱧ ᱵᱮᱲᱟ ᱦᱩᱭᱩᱜ ᱛᱟᱦᱮᱱ ᱧᱤᱫᱟᱹ ᱫᱚ ᱵᱟᱝ
ᱟᱫᱚ ᱩᱱᱤ ᱫᱚᱭ ᱢᱮᱱᱫᱟ ᱟᱞᱮᱫ ᱫᱚ ᱦᱟᱸᱜ ᱥᱤᱧ ᱪᱟᱸᱫᱳ ᱥᱟᱹᱠᱷᱤ ᱠᱟᱛᱮᱫ ᱱᱚᱣᱟ ᱫᱚ ᱦᱟᱸᱜ ᱤᱛᱩᱫ ᱥᱤᱸᱫᱩᱨ ᱦᱩᱭᱩᱜ ᱠᱟᱱ ᱛᱟᱞᱮᱭᱟ ᱱᱚᱣᱟ ᱱᱚᱝᱠᱟ ᱦᱟᱸᱜ ᱞᱟᱹᱭᱟᱹᱧ ᱠᱟᱱᱟ ᱜᱚᱢᱠᱮ ᱫᱚ ᱟᱫᱚ ᱡᱟᱭᱦᱳᱠ ᱚᱱᱟ ᱦᱚᱸ ᱵᱟᱲᱟᱭ ᱦᱩᱭᱱᱟ ᱟᱫᱚ ᱟᱞᱮ ᱟᱫᱚ ᱦᱟᱸᱜ ᱱᱚᱛᱮ ᱫᱚ ᱦᱟᱸᱜ ᱧᱤᱫᱟᱹ ᱜᱮ ᱟᱢᱦᱚᱸ ᱡᱟᱦᱟᱢ ᱞᱟᱹᱭ ᱠᱮᱫ ᱧᱤᱫᱟᱹ ᱟᱯᱮ ᱦᱚᱸ ᱛᱚ ᱟᱞᱮ ᱦᱚᱸ ᱧᱤᱫᱟᱹ ᱵᱟᱲᱟᱭ ᱜᱮ ᱦᱟᱸᱜ ᱚᱱᱟ ᱤᱛᱩᱫ ᱥᱤᱸᱫᱩᱨ ᱫᱚ ᱦᱩᱭᱩᱜ ᱠᱟᱱᱟ ᱟᱨ ᱤᱱᱟᱹ ᱛᱟᱭᱚᱢ ᱦᱟᱸᱜ ᱵᱷᱳᱨ ᱵᱷᱳᱨ ᱦᱟᱸᱜ ᱢᱫᱟᱱᱤ ᱠᱚ ᱫᱩᱲᱩᱵ ᱠᱟᱱᱟ ᱧᱤᱫᱟᱹ ᱠᱚ ᱦᱟᱸᱜ ᱚᱱᱟ ᱥᱚᱵ ᱠᱚᱞᱮ ᱠᱚ ᱯᱟᱨᱚᱢ ᱪᱟᱞᱟᱜ ᱠᱟᱱᱟ ᱟᱫᱚ ᱵᱷᱳᱨ ᱠᱤ ᱦᱮᱸ ᱪᱟ ᱯᱟᱸᱪᱴᱟ ᱥᱟᱛᱴᱟ ᱛᱮ ᱦᱟᱸᱜ ᱵᱟᱸᱫᱟᱱᱤ ᱵᱟᱸᱫᱟᱱᱤ ᱦᱟᱸᱜ ᱫᱩ ᱜᱷᱚᱱᱴᱟ ᱮᱠ ᱜᱷᱚᱱᱴᱟ ᱫᱚ ᱦᱩᱭᱩᱜ ᱜᱮᱭᱟ ᱟᱨ ᱢᱮᱱ ᱫᱚ ᱦᱟᱸᱜ ᱫᱚᱥᱴᱟ ᱛᱮᱜᱮ ᱦᱟᱸᱜ ᱞᱮ ᱨᱩᱣᱟᱹᱲ ᱠᱟᱱᱟ ᱞᱮᱫᱚ ᱡᱟᱨ ᱡᱮᱢᱚᱱ ᱡᱩᱫᱤ ᱠᱚ ᱪᱟᱲ ᱴᱚᱴᱟ ᱛᱮᱦᱚᱸ ᱠᱚ ᱵᱤᱫᱟᱹᱞᱮᱭᱟ ᱡᱟᱨ ᱡᱮᱢᱚᱱ ᱚᱱᱟ ᱫᱚ ᱵᱟᱠᱷᱟᱱ ᱚᱠᱚᱭ ᱛᱚᱠᱚᱢ ᱵᱟᱨᱚᱴᱟ ᱦᱚᱸ ᱵᱟᱡᱟᱜᱼᱟ ᱡᱩᱫᱤ ᱞᱮᱴᱚᱜ ᱠᱷᱟᱡ ᱫᱚ ᱮᱜᱟᱨᱚᱴᱟ ᱢᱮᱱᱫᱚ ᱵᱟᱨᱚᱴᱟ ᱛᱮᱫᱚ ᱦᱟᱸᱜ ᱟᱞᱮ ᱫᱚᱠᱚ ᱵᱤᱫᱟᱹᱭᱮᱫ ᱞᱮᱭᱮ ᱜᱮᱭᱟ ᱥᱤᱧ ᱢᱟᱨᱥᱟᱞ ᱥᱮᱛᱟᱜ ᱱᱚᱴᱟ ᱫᱚᱥᱴᱟ ᱟᱹᱭᱩᱵ ᱦᱟᱸᱜ ᱪᱟᱞᱟᱜ ᱦᱩᱭᱩᱜᱼᱟ ᱟᱨ ᱥᱮᱛᱟᱜ ᱵᱮᱲᱟ ᱱᱚᱴᱟ ᱫᱚᱥᱴᱟ ᱦᱟᱸᱜ ᱦᱤᱡᱩᱜ ᱨᱩᱣᱟᱹᱲ ᱦᱩᱭᱩᱜᱼᱟ ᱛᱟᱯᱚᱨ ᱠᱩᱲᱤ ᱯᱟᱥᱴᱟ ᱱᱚᱜᱼᱚ ᱱᱚᱝᱠᱟ ᱟᱞᱮ ᱫᱚ ᱦᱟᱸᱜ ᱵᱟᱹᱨᱭᱟᱹᱛ ᱫᱚ
ᱢᱤᱫ ᱵᱟᱨᱚ ᱜᱷᱚᱱᱴᱟ ᱥᱮ ᱢᱤᱫ ᱵᱮᱯᱟᱨ
ᱦᱮᱸ ᱵᱟᱨᱚ ᱜᱷᱚᱱᱴᱟ ᱢᱟᱱᱮ ᱥᱟᱛᱴᱟᱢ ᱦᱤᱞᱟᱜ ᱠᱷᱟᱡ ᱫᱚ ᱥᱟᱛᱴᱟᱢ ᱦᱚᱢ ᱨᱩᱣᱟᱹᱲᱟ ᱠᱟ ᱢᱟᱱᱮ ᱵᱟᱨᱚ ᱜᱷᱚᱱᱴᱟ ᱨᱮᱱᱟᱜ ᱵᱮᱯᱟᱨ ᱞᱮᱠᱟᱜᱤ
ᱟᱸᱡᱚᱢ ᱛᱚ ᱡᱟᱦᱟᱸ ᱞᱮᱠᱟ ᱞᱟᱹᱭ ᱟᱸᱡᱚᱢ ᱠᱮᱫ ᱜᱮᱭᱟᱢ ᱦᱮᱸ ᱦᱩᱭᱩᱜ-ᱟ ᱾ᱟᱫᱚ ᱦᱚᱨᱚ ᱪᱤᱱ ᱟᱞᱮ ᱫᱚ ᱦᱚᱨᱚᱜ᱾ ᱱᱮᱛᱟᱨ ᱫᱚ ᱠᱟᱹᱴᱤᱡ ᱢᱟᱲᱟᱝ ᱧᱚᱜ ᱛᱮᱜᱮ ᱦᱩᱭ ᱠᱚᱜ ᱛᱟᱞᱮᱭᱟ ᱾ᱥᱟᱣᱛᱮ ᱠᱚᱨᱟᱣ ᱚᱱᱟ ᱦᱚᱸ ᱱᱟᱯᱟᱭ ᱵᱩᱡᱷᱟᱹᱣᱱᱟ ᱟᱨ ᱥᱟᱨᱤ ᱜᱮ ᱚᱱᱟ ᱢᱤᱫ ᱢᱤᱫᱴᱟᱝ ᱟ ᱵᱷᱟᱜᱮ ᱢᱤᱫᱴᱟᱝ ᱯᱞᱟᱴᱯᱷᱚᱨᱢ ᱨᱮ ᱦᱮᱡ ᱠᱟᱛᱮᱜ ᱟᱵᱚ ᱢᱤᱫᱴᱟᱝ ᱟᱵᱟ ᱟᱨ ᱟᱯᱱᱟᱨ ᱟᱵᱚᱣᱟᱜ ᱡᱟᱦᱟᱸ ᱥᱟᱶᱛᱟ ᱨᱮᱱᱟᱜ ᱟᱸ ᱴᱚᱴᱷᱟᱠᱤ ᱡᱟᱦᱟᱸ ᱞᱮᱠᱟ ᱵᱷᱮᱜᱟᱨ ᱢᱮᱱᱟᱜ ᱟᱠᱟᱫᱟ ᱚᱱᱟ ᱟᱨ ᱡᱮᱢᱚᱱ ᱚᱸᱰᱮ ᱵᱚᱱ ᱜᱟᱞᱚᱪ ᱫᱟᱲᱮᱭᱟ- ᱜ ᱠᱟᱱᱟ᱾ ᱥᱟᱹᱨᱤ ᱟᱹᱰᱤ ᱢᱟᱨᱟᱝ ᱢᱤᱫᱴᱟᱝ, ᱚᱯᱚᱨᱪᱩᱱᱤᱴᱤ ᱱᱚᱣᱟ ᱠᱟᱱᱟ᱾ ᱟᱵᱚ ᱛᱟᱞᱟᱨᱮ ᱵᱟᱝ?
ᱦᱩᱸ ᱦᱩᱸ ᱮᱠᱟᱞ ᱮᱠᱟᱞ᱾ ᱟᱪᱪᱷᱟ ᱵᱟᱞᱟ ᱯᱟᱹᱲᱦᱟᱹᱜ ᱠᱚ ᱚᱱᱛᱮ ᱦᱩᱭᱩᱜ ᱜᱮᱭᱟ ᱢᱟᱱᱮ ᱵᱟᱞᱟ ᱯᱟᱹᱲᱦᱟᱹᱜ᱾
ᱦᱮᱸ ᱵᱟᱞᱟ ᱯᱟᱹᱲᱦᱟᱹ ᱫᱚ ᱟᱞᱮ ᱱᱚᱝᱠᱟᱞᱮ ᱠᱚᱨᱟᱣ ᱜᱮᱭᱟ᱾ ᱟᱞᱮ ᱫᱚ ᱦᱩᱭᱜ ᱜᱮᱭᱟ ᱟ ᱟ ᱡᱮᱢᱚᱱ ᱟᱨ ᱚᱠᱚᱭ ᱠᱚᱫᱚ ᱩᱱᱦᱤᱞᱳᱜ ᱜᱮᱠᱚ ᱠᱚᱨᱟᱣ ᱠᱮᱭᱟ ᱚᱱᱟ ᱯᱚᱨᱮᱨ ᱫᱤᱱ᱾ ᱟᱨ ᱵᱟᱝᱠᱷᱟᱱ ᱫᱚ ᱚᱠᱚᱭ ᱫᱚ ᱠᱤᱪᱷᱩ ᱫᱤᱱ ᱯᱚᱨᱮ ᱦᱚᱸᱠᱚ ᱠᱚᱨᱟᱣ ᱜᱮᱭᱟ, ᱟᱞᱮ ᱱᱚᱰᱮ ᱫᱚ᱾ ᱡᱟᱹᱥᱛᱤ ᱧᱚᱜ ᱜᱤ ᱧᱮᱞ ᱦᱩᱭ ᱠᱟᱱᱟ ᱟ ᱚᱱᱠᱟ ᱫᱚᱥ ᱫᱤᱱ ᱵᱷᱤᱛᱤᱨ ᱨᱮᱜᱮᱞᱮ ᱠᱚᱨᱟᱣ ᱜᱮᱭᱟ ᱚᱱᱟ ᱫᱚ ᱟᱯᱮ ᱚᱱᱛᱮ ᱫᱚ ᱟᱸᱡᱚᱢ ᱦᱩᱭ ᱟᱠᱟᱱᱟ ᱪᱮᱛᱟ ᱟᱯᱮ ᱫᱚ ᱩᱱ ᱦᱤᱞᱳᱜ ᱜᱮᱯᱮ ᱠᱚᱨᱟᱣᱟ ᱵᱟᱝ ᱥᱮ᱾
ᱦᱮᱸ ᱟᱞᱮ ᱫᱚ ᱵᱟᱞᱟ ᱯᱟᱹᱲᱦᱟᱹᱜ ᱫᱚ ᱱᱚᱜᱼᱚᱭ ᱦᱟᱸᱜ ᱵᱟᱯᱞᱟ ᱠᱚ ᱪᱟᱵᱟᱭᱮᱱᱟ ᱛᱚ ᱚᱱᱮ ᱪᱟᱹᱰᱤ ᱠᱩᱴᱟᱹᱢ ᱠᱚ ᱪᱮᱫ ᱠᱚ ᱦᱟᱸᱜ ᱢᱮᱱᱟᱜ ᱛᱟᱵᱚᱱᱟ ᱦᱟᱸᱜ᱾
ᱦᱮᱸ ᱦᱮᱸ᱾
ᱤᱱᱟᱹ ᱛᱟᱭᱚᱢ ᱜᱮ ᱦᱟᱸᱜ ᱟᱞᱮ ᱫᱚ ᱢᱟᱱᱮ ᱚᱱᱟ ᱥᱟᱶ ᱨᱮᱜᱮ ᱚᱱᱟ ᱯᱮᱱᱰᱮᱞ ᱨᱮᱜᱮ ᱦᱚᱸ ᱵᱟᱞᱟ ᱯᱤᱲᱦᱟᱹ ᱵᱮᱥᱤᱨ ᱵᱷᱟᱜᱠᱚ ᱠᱚᱨᱟᱣ ᱮᱫᱟ ᱱᱚᱛᱮ ᱫᱚ᱾ ᱦᱮᱸ ᱟᱫᱚᱢ ᱠᱚᱫᱚ ᱦᱟᱸᱜ ᱯᱚᱨᱮ ᱛᱮᱠᱚ ᱠᱚᱨᱟᱣ ᱜᱮᱭᱟ᱾ ᱟᱫᱚ ᱯᱚᱨᱮ ᱛᱮᱫᱚ ᱦᱟᱸᱜ ᱮᱸ ᱧᱮᱞᱟᱢ ᱦᱳᱭᱛᱚ ᱛᱚ ᱡᱩᱫᱤ ᱰᱷᱤᱨ ᱯᱮᱲᱟ ᱨᱮᱭᱟᱜ ᱡᱩᱫᱤᱢ ᱮᱨᱮᱱᱪᱟ ᱛᱟᱦᱚᱞᱮ ᱠᱷᱟᱱ ᱫᱚ ᱱᱟᱥᱮᱱᱟᱜ ᱯᱮᱱᱰᱮᱞ ᱥᱮ ᱟᱞ ᱞᱮᱠᱟᱛᱮ, ᱤᱭᱟᱹ ᱠᱚ ᱢᱟᱹᱪᱤ ᱠᱚ ᱟᱹᱜᱩ ᱦᱩᱭᱩᱼᱜ ᱛᱟᱢᱟ᱾ ᱟᱨ ᱡᱩᱫᱤ ᱚᱱᱟ ᱵᱟᱯᱞᱟ ᱥᱟᱶ ᱛᱮᱜᱮᱢ ᱠᱚᱨᱟᱣᱟ ᱵᱟᱞᱟ ᱯᱟᱹᱲᱦᱟᱹᱜ ᱦᱚᱸ᱾ ᱮᱱᱠᱷᱟᱱ ᱪᱮᱭᱟᱨ ᱯᱷᱮᱭᱟᱨ ᱥᱮ ᱮᱴᱟᱜ ᱡᱤᱱᱤᱥ ᱛᱚ ᱟᱹᱜᱩ ᱠᱚ ᱵᱟᱝ ᱦᱩᱭᱩᱜ ᱛᱟᱢᱟ᱾ ᱚᱱᱟ ᱤᱭᱟᱹ ᱛᱮᱜᱮ ᱦᱩᱭᱩᱜᱼᱟ᱾ ᱛᱚ ᱚᱱᱟ ᱦᱚᱛᱮᱡ ᱛᱮᱜᱮ ᱦᱮᱸ ᱱᱚᱛᱮ ᱦᱚᱸ ᱵᱮᱥᱤᱨ ᱵᱷᱟᱜᱽ ᱫᱚ ᱟᱸ ᱵᱟᱯᱞᱟ ᱥᱟᱶ ᱥᱟᱶᱛᱮᱜᱮ ᱵᱟᱞᱟ ᱯᱟᱹᱲᱦᱟᱹ ᱦᱚᱸᱠᱚ ᱠᱚᱨᱟᱣ ᱠᱟᱜ ᱠᱟᱱᱟ᱾
ᱟᱪᱪᱷᱟ ᱟᱪᱪᱷᱟ ᱵᱮᱥ ᱟᱹᱰᱤ ᱱᱟᱯᱟᱭ ᱟᱹᱰᱤ ᱠᱤᱪᱷᱩ ᱵᱟᱰᱟᱭ ᱧᱟᱢᱟ᱾ ᱟᱪᱪᱷᱟ ᱜᱚᱝᱠᱮ ᱚᱱᱮ ᱡᱮ ᱟᱻ ᱞᱟᱹᱭ ᱠᱮ-ᱟᱢ ᱡᱮ ᱯᱟᱞᱟ ᱯᱟᱹᱲᱦᱟᱹᱜ ᱫᱚ, ᱚᱱᱟ ᱥᱟᱶᱛᱮ ᱟᱢ ᱪᱮᱫ ᱮᱢ ᱞᱟᱹᱭᱟ᱾ ᱪᱟᱹᱰᱤ ᱠᱩᱴᱟᱹᱱ ᱦᱮᱸ ᱚᱱᱟ ᱢᱟ ᱵᱟᱯᱞᱟ ᱨᱮᱱᱟᱜ ᱜᱮ ᱢᱤᱫᱴᱟᱝ᱾ ᱪᱟᱹᱰᱤ ᱡᱟᱦᱟᱸᱭ ᱪᱟᱹᱰᱤ ᱢᱮᱨᱚᱢ ᱩᱱᱤ ᱫᱚ ᱟᱵᱮᱱ ᱫᱚᱯᱮ ᱠᱩᱴᱟᱹᱢᱮ ᱜᱮᱭᱟ?
ᱦᱮᱸ ᱠᱩᱴᱟᱹᱢ᱾ ᱠᱩᱴᱟᱹᱢ ᱫᱚ ᱤᱧ ᱦᱚᱸ ᱵᱟᱹᱧ ᱧᱮᱞ ᱵᱟᱲᱟᱣ ᱟᱠᱟᱫ ᱠᱚᱣᱟ᱾ ᱦᱮᱸ ᱠᱩᱴᱟᱹᱢ ᱫᱚ ᱵᱟᱝ ᱢᱟᱜᱮᱭᱟᱠᱚ ᱢᱟᱜ ᱢᱟᱜ᱾
ᱚᱱᱟᱜᱮ ᱡᱩᱫᱤᱢ ᱞᱟᱹᱭ ᱠᱮᱭᱟ ᱢᱟᱱᱮ ᱪᱟᱹᱰᱤ ᱠᱩᱴᱟᱹᱢ ᱫᱚ ᱟᱞᱮ ᱱᱤᱛᱚᱜ ᱫᱚ ᱪᱟᱹᱰᱤ ᱫᱚ ᱵᱟᱝᱠᱚ ᱠᱩᱴᱟᱹᱢᱮᱫ ᱜᱮᱭᱟ᱾ ᱥᱚᱢᱟᱱ ᱜᱤᱭᱟ ᱠᱚ ᱟᱠᱚ ᱠᱷᱟᱱ ᱚᱱᱮᱫᱚ ᱪᱟᱹᱰᱤ ᱠᱩᱴᱟᱹᱢ ᱟᱯᱮ ᱚᱱᱛᱮ ᱠᱚ ᱞᱮᱭᱟ᱾ ᱟᱫᱚ ᱚᱱᱟᱫᱚ ᱢᱟᱱᱮ ᱡᱩᱫᱤᱢ ᱞᱟᱹᱭ ᱫᱟᱲᱮ ᱠᱮᱭᱟ ᱠᱷᱟᱱ ᱱᱟᱯᱟᱭ ᱠᱚᱜᱼᱟ᱾
ᱟᱪᱪᱷᱟ ᱚᱱᱟ ᱫᱚ ᱦᱟᱸᱜ ᱤᱧᱦᱚᱸ ᱩᱱᱟᱹᱜ ᱫᱚ ᱦᱟᱸᱜ ᱟ ᱟ ᱢᱟᱱᱮ ᱵᱟᱹᱧ ᱧᱮᱞ ᱵᱟᱲᱟᱣ ᱠᱟᱜ ᱠᱚᱣᱟ, ᱠᱷᱟᱹᱞᱤ ᱦᱟᱸᱜ ᱞᱮᱠ ᱤᱧ ᱵᱟᱲᱟᱭᱟ ᱡᱮ ᱪᱟᱹᱰᱤ ᱠᱩᱴᱟᱹᱢ ᱢᱮᱱᱟᱜᱼᱟ᱾ ᱱᱚᱛᱮ ᱠᱷᱚᱱ ᱦᱟᱸᱜ ᱡᱚᱠᱷᱚᱱ ᱦᱟᱸᱜ ᱟ ᱢᱟᱱᱮ ᱠᱩᱲᱤ ᱜᱤᱫᱽᱨᱟᱹ ᱥᱮᱡ ᱠᱷᱚᱡ ᱦᱟᱱᱛᱮ ᱦᱟᱜ ᱠᱚ ᱪᱟᱞᱟᱜ ᱠᱟᱱᱟ᱾ ᱠᱚᱲᱟ ᱜᱤᱫᱽᱨᱟᱹ ᱦᱟᱸᱜ ᱵᱤᱫᱟᱹᱭ ᱠᱮᱫ ᱠᱚᱣᱟ᱾ ᱠᱚ ᱟᱫᱚ ᱟᱹᱭᱩᱵ ᱟᱹᱭᱩᱵ ᱦᱟᱸᱜ ᱢᱟᱱᱮ ᱱᱚᱭ ᱪᱟᱞᱟᱜ ᱛᱟᱦᱮᱱᱟᱠᱚ ᱮᱢᱱᱤ ᱢᱟᱭᱟᱝ ᱯᱟᱸᱡᱟ ᱡᱟᱦᱟᱸ ᱠᱚ ᱢᱮᱛᱟᱜ ᱠᱟᱱ᱾
ᱦᱮᱸ ᱦᱸ
ᱢᱟᱭᱟᱝ ᱯᱟᱸᱡᱟ ᱛᱚ ᱢᱟᱭᱟᱝ ᱯᱟᱸᱡᱟ ᱦᱟᱸᱜ ᱪᱟᱞᱟᱣ ᱵᱟᱲᱟ ᱦᱩᱭ ᱠᱟᱱᱟ ᱛᱚ᱾ ᱟᱫᱚ ᱦᱟᱸᱜ ᱠᱚ ᱢᱮᱱ ᱵᱟᱲᱟᱭᱟ ᱦᱟᱸᱜ ᱪᱟᱹᱰᱤ ᱠᱩᱴᱟᱹᱢ᱾ ᱟ ᱯᱚᱨᱮ ᱦᱟᱸᱜ ᱟᱯᱮ ᱫᱚᱯᱮ ᱪᱟᱞᱟᱜᱼᱟ ᱢᱟ ᱟᱹᱭᱩᱵ ᱟᱹᱭᱩᱵ ᱧᱚᱜ ᱛᱚ ᱚᱱᱮ ᱚᱱᱟ ᱢᱟᱱᱮ ᱟᱸᱡᱚᱢ ᱵᱟᱲᱟ ᱦᱩᱭ ᱟᱠᱟᱱᱟ᱾ ᱧᱮᱞ ᱫᱚ ᱦᱟᱸᱜ ᱟ ᱵᱟᱝ ᱧᱮᱞ ᱦᱩᱭ ᱠᱟᱱᱟ ᱟᱨ ᱩᱱᱟᱹᱜ ᱵᱟᱲᱟᱭ ᱦᱟᱸᱜ ᱵᱟᱹᱱᱩᱜ ᱠᱟᱫᱟ᱾ ᱛᱚ ᱟᱵᱮᱱ ᱵᱮᱱ ᱵᱟᱲᱟᱭ ᱠᱷᱟᱡ ᱫᱚ ᱚᱱᱛᱮ ᱠᱟᱹᱴᱤᱡ ᱞᱟᱹᱭ ᱵᱮᱱ ᱛᱟᱦᱚᱞᱮ ᱟᱨᱦᱚᱸ ᱱᱟᱯᱟᱭ ᱤᱱᱟᱹ ᱠᱷᱟᱱ ᱫᱚ᱾
ᱚ ᱟᱞᱮ ᱱᱚᱱᱛᱮ ᱫᱚ ᱪᱟᱹᱰᱤ ᱠᱩᱴᱟᱹᱱ ᱫᱚ ᱚᱱᱠᱟ ᱫᱚ ᱵᱟᱹᱱᱩᱜ ᱟᱠᱟᱫᱟ᱾ ᱞᱭᱟᱞᱮ᱾ ᱚᱱᱟ ᱫᱚ ᱪᱮᱫ ᱞᱮᱠᱟ? ᱚᱱᱟ ᱫᱚ ᱡᱟᱦᱟᱸ ᱩᱱᱠᱩ ᱠᱚᱲᱟ ᱯᱟᱦᱴᱟ ᱠᱚ ᱪᱟᱞᱟᱜ ᱥᱮ ᱦᱟᱸᱵᱮ ᱵᱟᱹᱨᱭᱟᱹᱛ ᱦᱮᱸ᱾ ᱦᱟᱸᱰᱮ ᱪᱮ ᱩᱱᱤ ᱢᱤᱫ ᱫᱤᱱ ᱠᱚ ᱛᱟᱦᱮᱱᱟ ᱚᱸᱰᱮ ᱦᱮᱸᱥᱮ, ᱢᱤᱫ ᱫᱤᱱ ᱚᱸᱰᱮ ᱠᱚ ᱛᱟᱦᱮᱱ ᱫᱚ ᱢᱟ ᱠᱚᱢ ᱵᱩᱴᱟᱹ ᱠᱚᱣᱟ ᱠᱚ, ᱩᱱ ᱚᱠᱛᱚ ᱨᱮ ᱜᱮ ᱩᱝᱠᱩ ᱠᱩᱲᱤ ᱯᱟᱦᱴᱟ ᱠᱷᱚᱱᱟᱜ ᱨᱮ ᱜᱮ ᱢᱤᱫᱴᱟᱝ ᱢᱮᱨᱚᱢ ᱠᱚ ᱤᱭᱟᱹᱭ-ᱭᱟ ᱦᱮᱸ ᱥᱮ ᱮᱢᱟᱭᱟᱠᱚ ᱟᱨ ᱩᱱᱠᱩ ᱫᱚ ᱦᱩᱭᱩᱜ ᱠᱟᱱᱟ ᱚᱱᱟᱛᱩᱨ ᱨᱮᱱ ᱟᱠᱚᱨᱮᱱᱛ ᱨᱮᱱ ᱠᱚᱲᱟ ᱠᱚ ᱛᱮᱜᱮ ᱠᱚ ᱢᱟᱜ ᱦᱚᱪᱚ ᱠᱚᱣᱟ ᱦᱮᱸᱥᱮ ᱩᱱᱤ ᱪᱟᱹᱰᱤ ᱫᱚ ᱮᱱᱠᱷᱟᱱ ᱚᱱᱟ ᱟᱢᱟᱜ ᱯᱷᱟᱨᱪᱟ ᱠᱟᱛᱮ ᱛᱟᱯᱚᱨᱮ ᱟᱨ ᱟᱵᱚᱣᱟᱜ ᱟᱹᱱᱤ ᱞᱮᱠᱟᱛᱮ ᱢᱮᱱᱟᱜ ᱟᱠᱟᱫᱟ ᱚᱱᱟ ᱯᱷᱚᱥᱚᱞ ᱡᱟᱦᱟᱸ ᱢᱮᱱᱟᱜ ᱟᱠᱟᱫᱟ ᱚᱱᱟ ᱯᱚᱨᱮ ᱟᱫᱚ ᱥᱩᱠ ᱥ ᱠᱚ ᱥᱟᱯᱟᱭᱟ ᱥᱟᱯᱟᱯ ᱠᱟᱛᱮᱫ ᱚᱱᱟ ᱠᱚ ᱩᱛᱩᱭᱟ ᱚᱱᱟᱯᱚᱨᱮ ᱟᱛᱩᱨ ᱨᱮᱱ ᱡᱟᱦᱟᱸᱭ ᱠᱚ ᱦᱚᱲ ᱩᱱᱠᱩ ᱠᱟᱹᱴᱤᱡ ᱫᱟ ᱫ ᱦᱚᱲᱢᱚ ᱦᱚᱲ ᱠᱚ ᱠᱚ ᱡᱚᱢ ᱦᱚᱪᱚ ᱚᱱᱟ ᱥᱟᱶᱛᱮ ᱵᱟᱹᱨᱭᱟᱹᱛ ᱠᱚᱲᱟ ᱠᱚᱠᱚ ᱡᱚᱢᱟ ᱦᱮᱸ ᱥᱮ ᱚᱱᱠᱟ ᱯᱚᱨᱮ ᱜᱮ ᱟᱫᱚ ᱟᱠᱷᱲᱟ ᱠᱚᱨᱮᱠᱚ ᱤᱫᱤ ᱠᱚᱣᱟ ᱟᱫᱚ ᱟᱠᱷᱲᱟ ᱨᱮ ᱦᱤᱡᱩᱜ ᱠᱟᱱᱟ ᱛᱮ ᱟᱨ ᱟᱨᱵᱚᱱ ᱨᱟᱹᱥᱠᱟᱹᱭᱟ ᱦᱮᱸ ᱥᱮ
ᱦᱮᱸ ᱦᱮᱸ ᱢᱟᱱᱮ ᱪᱟᱹᱰᱤ ᱠᱩᱴᱟᱹᱢ ᱫᱚ ᱠᱚᱲᱟ ᱯᱟᱥᱟᱴᱟ ᱨᱮᱜᱮ ᱦᱩᱭᱩᱜᱼᱟ ᱠᱚᱲᱟ ᱠᱚᱣᱟᱜ ᱢᱟᱱᱮ ᱠᱚᱲᱟ ᱜᱤᱫᱽᱨᱟᱹ ᱚᱲᱟᱜ ᱯᱟᱥᱴᱟ ᱨᱮᱜᱮ ᱦᱩᱭᱩᱜᱼᱟ ᱵᱟᱝᱟᱝ
ᱵᱟᱝ ᱵᱟᱝ ᱠᱚᱲᱟ ᱯᱟᱦᱴᱟ ᱨᱮᱫᱚ ᱵᱟᱝ ᱦᱩᱭᱩᱜᱼᱟ ᱠᱩᱲᱤ ᱯᱟᱦᱴᱟ ᱨᱮᱜᱮ ᱦᱩᱭᱩᱜᱼᱟ ᱩᱱᱤ ᱫᱚ ᱠᱩᱲᱤ ᱯᱟᱦᱟᱴᱟ ᱠᱷᱚᱱᱟᱜ ᱜᱮᱠᱚ ᱮᱢᱤᱭᱟ ᱟᱞᱮ ᱱᱚᱛᱮ ᱫᱚ ᱦᱮ ᱥᱮ
ᱚ
ᱮᱢ ᱠᱟᱛᱮᱫ ᱩᱱᱤ ᱫᱚ ᱢᱟᱜᱮᱜᱼᱟ ᱦᱮᱸ ᱥᱮ ᱟᱪᱪᱷᱟ ᱚᱱᱮ ᱡᱮᱢ ᱞᱟᱹᱭ ᱠᱮᱫᱼᱟ ᱡᱮ ᱢᱟᱭᱟᱝ ᱯᱟᱸᱡᱟ ᱚᱱᱟ ᱫᱚ ᱚᱠᱟᱞᱮᱠᱟ ᱟᱞᱮ ᱱᱚᱛᱮ ᱫᱚ ᱦᱟᱸᱜ
ᱢᱟᱭᱟᱝ ᱯᱟᱸᱡᱟ ᱫᱚ ᱱᱚᱜᱼᱚᱭ ᱦᱟᱸᱜ ᱪᱟᱹᱰᱤ ᱠᱚ ᱠᱩᱴᱟᱹᱢᱤ ᱮ ᱠᱟᱱᱟ ᱛᱚ ᱤᱱᱟᱹ ᱛᱟᱭᱚᱢ ᱦᱟᱸᱜ ᱟᱫᱚ ᱥᱟᱵ ᱠᱟᱜ ᱢᱮ ᱠᱩᱲᱤ ᱜᱤᱫᱽᱨᱟᱹ ᱫᱚᱠᱚ ᱤᱫᱤ ᱟᱠᱟᱫᱮᱭᱟ ᱦᱟᱸᱜ ᱠᱚᱲᱟ ᱜᱤᱫᱽᱨᱟᱹ ᱯᱟᱥᱴᱟ ᱴᱷᱮᱡ ᱟᱫᱚ ᱟᱡ ᱟᱫᱟ ᱛᱟᱠᱚ ᱠᱚ ᱪᱟᱞᱟᱜᱼᱟ ᱢᱟᱭᱟᱝ ᱯᱟᱸᱡᱟ ᱫᱚ ᱱᱚᱜᱚ ᱱᱚᱝᱠᱟ ᱠᱟᱱᱟ ᱡᱮ ᱪᱮᱫ ᱞᱮᱠᱟ ᱚᱱᱛᱮ ᱴᱷᱤᱠ ᱴᱷᱟᱠ ᱠᱚ ᱫᱚᱦᱚ ᱟᱠᱟᱫ ᱠᱚᱣᱟ ᱛᱚ ᱞᱚᱝᱛᱤ ᱠᱚᱠᱚ ᱪᱟᱞᱟᱣ ᱠᱚᱜᱼᱟ ᱟᱨ ᱚᱱᱠᱟ ᱠᱚᱲᱟ ᱜᱤᱫᱽᱨᱟᱹ ᱢᱤᱫᱴᱮᱱ ᱵᱟᱨᱭᱟ ᱠᱚ ᱛᱟᱦᱮᱱᱟ ᱟᱨ ᱵᱩᱲᱦᱤ ᱦᱚᱲ ᱠᱚ ᱛᱟᱦᱮᱱ ᱜᱮᱭᱟ ᱛᱚ ᱟᱫᱚ ᱚᱱᱟ ᱧᱮᱞ ᱫᱟᱨᱟᱢ ᱡᱟᱦᱟᱸ ᱫᱚᱠᱚ ᱢᱮᱛᱟᱜ ᱠᱟᱱᱟ ᱚᱱᱟ ᱠᱚ ᱠᱩᱴᱟᱹ ᱠᱟᱫᱮᱭᱟ ᱛᱚ ᱠᱚᱲᱟ ᱜᱤᱫᱽᱨᱟᱹ ᱯᱟᱥᱟᱴᱟ ᱟᱜ ᱫᱚ ᱦᱟᱸᱜ ᱠᱚ ᱠᱩᱴᱟᱹᱢ ᱠᱚᱣᱟ ᱠᱩᱲᱟ ᱜᱤᱫᱽᱨᱟᱹ ᱯᱟᱥᱴᱟ ᱡᱟᱱᱤᱡ ᱠᱚ ᱠᱩᱴᱟᱹᱢ ᱠᱚᱣᱟ ᱩᱱᱟᱹᱜ ᱫᱚ ᱵᱟᱲᱟᱭ ᱵᱟᱹᱱᱩᱜᱼᱟ ᱛᱟᱦᱚᱞᱮ ᱠᱚᱲᱟ ᱜᱤᱫᱽᱨᱟᱹ ᱯᱟᱥᱴᱟ ᱦᱟᱸᱜ ᱪᱟᱹᱰᱤ ᱠᱚ ᱠᱩᱴᱟᱹᱢ ᱮ ᱠᱟᱱᱟ ᱟᱫᱚ ᱚᱱᱟ ᱪᱟᱰᱤ ᱠᱩᱴᱟᱹᱢ ᱜᱮ ᱦᱟᱸᱜ ᱢᱤᱫᱴᱮᱱ ᱢᱟᱭᱟᱝ ᱦᱟᱸᱜ ᱞᱸᱜᱤᱜ ᱜᱮᱭᱟ ᱛᱚ ᱟᱫᱚ ᱚᱱᱟ ᱧᱩᱢ ᱟᱠᱟᱫᱟ ᱠᱚ ᱵᱟᱠᱷᱟᱡ ᱫᱚ ᱢᱟᱭᱟᱢ ᱯᱟᱸᱡᱟ ᱪᱟᱞᱟᱜ ᱦᱩᱭᱩᱜᱼᱟ ᱡᱮ ᱩᱱᱠᱩ ᱪᱮᱫ ᱞᱮᱠᱟ ᱢᱮᱱᱟᱜ ᱠᱚᱣᱟ ᱡᱚᱢ ᱧᱩ ᱠᱚ ᱮᱢᱟ ᱠᱚ ᱠᱟᱱᱟ ᱛᱚ ᱡᱟᱦᱟᱸᱭ ᱠᱚ ᱤᱫᱤ ᱠᱮᱫ ᱠᱚᱣᱟ ᱟᱵᱚ ᱱᱟᱣᱟ ᱵᱟᱹᱦᱩ ᱠᱚ ᱤᱫᱤ ᱠᱮᱫᱮ ᱛᱟᱵᱚᱱᱟ ᱟᱫᱚ ᱛᱟᱦᱞᱮ ᱫᱩ ᱠᱚᱲᱟ ᱜᱤᱫᱽᱨᱟᱹ ᱠᱚ ᱠᱩᱞ ᱠᱚᱣᱟ ᱟᱡ ᱫᱟᱫᱟ ᱛᱟᱠᱚ ᱡᱮ ᱫᱩ ᱧᱮᱞ ᱟᱹᱜᱩ ᱠᱚᱯᱮ ᱟᱨ ᱮᱱᱦᱤᱞᱳᱜ ᱜᱮ ᱨᱩᱣᱟᱹᱲ ᱦᱩᱭᱩᱜᱼᱟ ᱚᱱᱟ ᱡᱚᱢ ᱧᱩ ᱠᱟᱛᱮᱫ ᱱᱝᱠᱟᱱ ᱦᱚᱲ ᱫᱚ ᱡᱟᱦᱟᱸᱭ ᱢᱟᱭᱟᱢ ᱯᱟᱸᱡᱟ ᱠᱚ ᱪᱟᱞᱟᱜ ᱠᱟᱱᱟ ᱢᱤᱫ ᱵᱟᱨ ᱦᱚᱲ ᱠᱚ ᱪᱟᱞᱟᱜ ᱜᱮᱭᱟ ᱢᱤᱫ ᱦᱚᱲ ᱦᱚᱸ ᱢᱟᱱᱮ ᱫᱟᱫᱟ ᱦᱚᱲ ᱥᱟᱹᱜᱟᱹᱭ ᱜᱮᱢ ᱪᱟᱞᱟᱣ ᱫᱟᱲᱮᱭᱟᱜᱼᱟ ᱚᱱᱟ ᱫᱚ ᱧᱮᱞ ᱥᱟᱸᱜᱮ ᱡᱮ ᱚᱸᱰᱮ ᱠᱚ ᱤᱫᱤ ᱟᱠᱟᱫ ᱠᱚ ᱛᱟᱵᱚᱱᱟ ᱦᱟᱸᱜ ᱢᱟᱹᱭ ᱛᱟᱠᱚ ᱞᱚᱢᱛᱤ ᱠᱚ ᱪᱟᱞᱟᱣ ᱟᱠᱟᱱᱟ ᱛᱟᱦᱚᱞᱮ ᱩᱱᱠᱩ ᱧᱮᱞ ᱟᱜᱩ ᱠᱚᱯᱮ ᱫᱩ ᱴᱷᱤᱠ ᱴᱷᱟᱠ ᱢᱮᱱᱟᱜ ᱠᱚᱣᱟ ᱛᱚ ᱡᱚᱢ ᱠᱚᱠᱚ ᱮᱢᱟ ᱠᱚ ᱠᱟᱱᱟ ᱱᱚᱜᱚ-ᱱᱚᱣᱟ ᱜᱮ ᱢᱟᱭᱟᱝ ᱯᱟᱸᱡᱟ ᱫᱚ ᱟᱨ ᱪᱟᱹᱰᱤ ᱠᱩᱴᱟᱹᱢ ᱜᱚᱢᱠᱮ ᱛᱟᱦᱮᱞᱮᱧ ᱠᱩᱞᱤ ᱢᱮᱭᱟ ᱱᱚᱸᱰᱮ ᱪᱟᱹᱰᱤ ᱠᱩᱴᱟᱹᱢ ᱫᱚ ᱪᱮᱫᱟᱜ ᱦᱩᱭᱩᱜ ᱛᱟᱦᱮᱱᱟ ᱱᱚᱣᱟ ᱠᱟᱹᱴᱤᱡ ᱵᱟᱲᱟᱭ ᱢᱮᱱᱟᱜ ᱠᱷᱟᱡ ᱫᱚ ᱞᱟᱹᱭ ᱵᱮᱱ
ᱪᱟᱹᱰᱤ ᱠᱩᱴᱟᱹᱱ ᱫᱚ ᱱᱚᱣᱟ ᱫᱚ ᱴᱷᱤᱠ ᱩᱱᱟᱹᱜ ᱫᱚ ᱵᱟᱝ ᱵᱟᱰᱟᱭ ᱢᱮᱱᱟᱜ ᱟᱠᱟᱫᱟ ᱤᱱᱟᱹ ᱠᱷᱟᱹᱛᱤᱨ ᱵᱟᱝ ᱞᱟᱹᱭ ᱦᱩᱭᱩᱜ ᱠᱟᱱᱟ ᱱᱚᱣᱟ ᱛᱚ ᱟᱹᱰᱤ ᱫᱟᱢᱟᱱ ᱠᱟᱛᱷᱟ ᱠᱟᱱᱟ ᱛᱚ ᱤᱧᱟᱹᱜ ᱫᱚ ᱡᱳᱫᱤ-ᱳ ᱠᱟᱹᱴᱤᱡ ᱠᱟᱹᱴᱤᱡ ᱵᱟᱰᱟᱭ ᱢᱮᱱᱟᱜᱼᱟ ᱮᱱᱛᱮ ᱱᱚᱣᱟ ᱫᱚ ᱵᱟᱝ ᱞᱟᱹᱭ ᱦᱩᱭᱩᱜ ᱠᱟᱱᱟ ᱵᱟᱰᱟᱭ ᱠᱟᱹᱴᱤᱡ ᱢᱟᱱᱮ ᱱᱚᱣᱟ ᱨᱮᱱᱟᱜ ᱢᱟᱱᱮ ᱵᱷᱟᱜᱮ ᱧᱚᱜ ᱵᱟᱲᱟᱭ ᱠᱟᱛᱮᱜ ᱨᱚᱲᱜᱮ ᱱᱚᱣᱟ ᱠᱚᱫᱚ ᱱᱟᱯᱟᱭᱟ ᱛᱚ ᱤᱱᱟᱹ ᱠᱷᱟᱹᱛᱤᱨ ᱫᱚ ᱚᱱᱟ ᱫᱚ ᱵᱟᱝ ᱨᱚᱲ ᱦᱩᱭᱩᱜ ᱠᱟᱱᱟ ᱟᱨ ᱟᱨ ᱱᱚᱸᱜᱚᱭ ᱡᱟᱦᱟᱢ ᱞᱟᱹᱭ ᱠᱮᱫ-ᱟ ᱞᱩᱝᱛᱤᱡ ᱠᱚ ᱪᱟᱞᱟᱜᱼᱟ ᱟᱪᱪᱷᱟ ᱞᱩᱝᱛᱤ ᱫᱚ ᱛᱟᱦᱚᱞᱮ ᱟᱯᱮ ᱚᱱᱛᱮ ᱛᱤᱱᱟᱹᱜ ᱜᱟᱱ ᱠᱚ ᱪᱟᱞᱟᱜ ᱜᱮᱭᱟ ᱚᱱᱛᱮ ᱤᱭᱟᱹ
ᱡᱟᱨ ᱡᱮᱢᱚᱱ ᱢᱚᱬᱮ ᱦᱚᱲ ᱛᱩᱨᱩᱭ ᱦᱚᱲ ᱱᱚᱜᱼᱚ ᱱᱚᱝᱠᱟ ᱠᱚ ᱪᱟᱞᱟᱜ ᱜᱮᱭᱟ
ᱚᱦ-ᱦᱚ ᱟᱯᱮ ᱚᱱᱛᱮ ᱫᱚ ᱚᱱᱠᱟ ᱟᱨ ᱟᱞᱮ ᱚᱱᱛᱮ ᱫᱚ ᱚᱱᱠᱟ ᱫᱚ ᱵᱟᱝ ᱟᱞᱮ ᱚᱱᱛᱮ ᱫᱚ ᱦᱩᱭᱩᱜ ᱠᱟᱱᱟ ᱡᱮ ᱡᱮ-ᱡᱮᱢᱚᱱ ᱩᱱᱠᱩ ᱡᱩᱫᱤ ᱵᱟᱨ ᱜᱟᱹᱲᱤ ᱦᱚᱠᱚ ᱦᱮᱡ ᱫᱟᱲᱮᱭᱟᱜᱼᱟ
ᱚ
ᱯᱮ ᱜᱟᱹᱲᱤ ᱠᱚ ᱦᱮᱡ ᱫᱟᱲᱮᱭᱟᱜᱼᱟ ᱦᱮᱸ ᱥᱮ ᱚᱱᱠᱟ ᱦᱮᱸ ᱠᱩᱲᱤ ᱯᱟᱦᱴᱟ ᱠᱷᱚᱱᱟᱜ ᱠᱩᱲᱤ ᱠᱷᱟᱱ ᱫᱚ ᱥᱩᱫᱷᱩ ᱫᱚ ᱵᱟᱝ ᱠᱩᱲᱤ ᱠᱚ ᱦᱤᱡᱩᱜᱼᱟ ᱠᱚᱲᱟ ᱠᱚ ᱦᱤᱡᱩᱜᱼᱟ ᱞᱩᱝᱛᱤᱡ ᱡᱟᱦᱟᱸ ᱠᱚ ᱟᱞᱮ ᱫᱚ ᱡᱤᱭᱟᱹᱛ ᱠᱚ ᱠᱚᱞᱮ ᱢᱮᱛᱟ ᱠᱚᱣᱟ ᱡᱤᱭᱟᱹᱛ ᱵᱩᱰᱷᱤ ᱦᱮᱸᱥᱮ ᱟᱨ ᱠᱚᱲᱟ ᱠᱚᱨᱮ ᱫᱚ ᱞᱮ ᱢᱮᱛᱟ ᱠᱚᱣᱟ ᱵᱟᱨᱮᱛᱚᱜ ᱠᱚ ᱦᱮᱡ ᱟᱠᱟᱱᱟ ᱦᱮᱸ ᱥᱮ ᱚᱱᱟ ᱫᱚ ᱦᱩᱭᱩᱜ ᱠᱟᱱᱟ ᱟᱪᱪᱷᱟ ᱚᱝᱠᱟ ᱠᱟᱛᱮ ᱛᱚ ᱦᱩᱭᱩᱜ ᱜᱮᱭᱟ ᱟᱫᱚ ᱚᱱᱟ ᱫᱚ ᱢᱟᱹᱞᱤᱠ ᱠᱚ ᱡᱟᱱᱟᱣ ᱟᱫᱮ